ᱦᱮᱞᱳ ᱾ ᱦᱮᱞᱳ ᱾
ᱟᱨᱜᱮ ᱜᱚᱝᱠᱮ ᱾
ᱦᱮᱸ ᱡᱚᱜᱼᱼ
ᱢᱮᱱ ᱫᱟᱞᱤᱧᱼᱼ ᱦᱚᱭ ᱾
ᱦᱮᱸ ᱞᱤᱧ ᱟᱸᱡᱚᱢᱮᱜᱼᱟ, ᱟᱵᱤᱱᱼᱼ
ᱦᱚ ᱱᱟᱯᱟᱭ ᱜᱮᱭᱟ ᱵᱤᱱ ᱛᱚ?
ᱛᱟᱦᱚᱞᱮ ᱪᱮᱫ ᱠᱚ ᱵᱟᱲᱟᱭ ᱦᱩᱭᱩᱜ ᱠᱟᱱᱟ? ᱦᱮᱞᱳ ᱾
ᱛᱚᱜ ᱡᱟᱸᱦᱟ ᱫᱚ ᱟᱨ ᱪᱮᱫ ᱵᱤᱱ ᱪᱤᱠᱟᱹᱭᱟ, ᱦᱮᱸ ᱟᱸᱡᱚᱢᱮᱫ ᱟᱞᱤᱧ ᱾
ᱪᱮᱫ ᱵᱮᱱ ᱪᱤᱠᱟᱹᱭᱮᱫᱟ? ᱟᱵᱮᱱᱟᱜ ᱵᱟᱝ ᱛᱷᱚᱲᱟ ᱨᱚᱲ ᱵᱟᱝ ᱟᱸᱡᱚᱢᱚᱜ ᱠᱟᱱ ᱛᱟᱵᱮᱱᱟ ᱾ ᱦᱮᱞᱳᱼᱼ
ᱟᱪᱪᱷᱟ ᱟᱪᱪᱷᱟ ᱱᱤᱛ ᱟᱸᱡᱚᱢᱚᱜᱼᱼ
ᱟᱵᱮᱱᱟᱜ ᱛᱷᱚᱲᱟ ᱨᱚᱲ ᱵᱟᱝ ᱟᱸᱡᱚᱢᱚᱜ, ᱦᱮᱸ ᱱᱤᱛᱚᱜ ᱟᱸᱡᱚᱢᱚᱜ ᱠᱟᱱᱟ ᱾
ᱟᱸᱡᱚᱢᱮᱜ-ᱟ ᱱᱤᱛ ᱾
ᱦᱮᱸ ᱱᱤᱛᱚᱜ ᱞᱤᱧ ᱟᱸᱡᱚᱢᱮᱫᱼᱟ ᱾
ᱦᱟᱸ ᱟᱪᱪᱷᱟ ᱟᱪᱪᱷᱟ, ᱢᱮᱱᱮᱜ ᱟᱞᱤᱧ ᱥᱤᱸᱜᱟᱲ ᱮᱱᱟ ᱛᱚ ᱾ ᱟᱫᱚ ᱥᱤᱸᱜᱟᱲ ᱞᱮᱱᱠᱷᱟᱱ ᱢᱟ ᱡᱤᱵᱽ ᱡᱤᱭᱟᱞᱤᱼᱼ ᱡᱟᱦᱟᱸᱭ ᱜᱮ ᱡᱟᱦᱟᱸ ᱨᱮᱠᱚ ᱛᱟᱸᱦᱮᱱᱟ ᱡᱚᱛᱚ ᱜᱮᱼᱼ ᱟᱨ ᱧᱩᱦᱩᱢ ᱞᱮᱱᱠᱷᱟᱱ ᱫᱚ ᱟᱠᱚᱣᱟᱜ ᱛᱩᱠᱟ ᱥᱮ ᱵᱟᱥᱟ ᱨᱮᱠᱚ ᱦᱤᱡᱩᱜ ᱜᱮᱭᱟ ᱾ ᱟᱨ ᱛᱩᱠᱟ ᱵᱟᱥᱟ ᱨᱮ ᱦᱮᱡ ᱠᱟᱛᱮᱫ ᱱᱤᱛᱚᱜ ᱧᱤᱫᱟ ᱫᱚ ᱟᱨᱠᱚ ᱪᱮᱫ ᱠᱚ ᱪᱤᱠᱟᱹᱭᱟ, ᱳᱭᱼᱼ
ᱦᱳᱭ ᱦᱮᱸ ᱦᱮᱸ ᱾ ᱚᱱᱟ ᱢᱟ ᱠᱟᱱ ᱜᱮ ᱡᱤᱨᱟᱹᱣ ᱦᱚᱸᱛᱚ ᱫᱚᱨ ᱠᱟᱨ ᱦᱮᱸ ᱥᱮ ᱵᱟᱝ ᱟᱨ ᱵᱟᱝ ᱡᱤᱨᱟᱹᱣ ᱞᱮᱠᱷᱟᱱ ᱦᱚᱸ ᱜᱟᱯᱟ ᱟᱨ ᱪᱮᱠᱟᱢ ᱠᱟᱹᱢᱤᱭᱟ ᱪᱮᱠᱟ ᱵᱟᱢ ᱫᱤᱱᱮᱢ ᱥᱩᱨᱩᱭ ᱛᱟᱢᱟ ᱥᱮ ᱵᱟᱝ ᱚᱱᱟᱜᱮ ᱛᱟᱦᱚᱞᱮ ᱛᱟᱦᱚᱞᱮ ᱜᱚᱝᱠᱮ ᱪᱤᱠᱟᱼᱟ ᱟᱵᱮᱱ ᱫᱚ ᱪᱟᱥᱵᱟᱥ ᱫᱚ ᱠᱚᱨᱟᱣ ᱵᱮᱱ ᱥᱮ
ᱦᱳᱭ ᱜᱚᱝᱠᱮ ᱪᱟᱥᱵᱟᱥ ᱢᱟ ᱠᱚᱨᱟᱣ ᱦᱩᱭᱩᱜ ᱠᱟᱱ ᱜᱮᱭᱟ
ᱛᱤᱱᱟᱹᱜ ᱠᱟᱛᱮ ᱵᱮᱱ ᱞᱟᱦᱟ ᱠᱮᱜᱼᱟ ᱪᱟᱥᱵᱟᱥ ᱠᱚ
ᱪᱟᱥ ᱵᱟᱥ ᱠᱚᱫᱚ ᱞᱟᱦᱟ ᱦᱩᱭᱮᱱ ᱜᱮᱭᱟ ᱜᱚᱝᱠᱮ ᱵᱟᱝ ᱢᱮᱱ ᱛᱮᱫᱚ ᱵᱟᱝ ᱚ ᱢᱳᱴᱟᱢᱩᱴᱤ ᱳᱭ ᱵᱟᱨᱭᱟ ᱯᱮᱭᱟ ᱠᱷᱮᱛ ᱜᱟᱱ ᱦᱩᱭ ᱠᱟᱱᱟ ᱵᱮᱥᱤ ᱫᱚ ᱵᱟᱭ ᱦᱩᱭ ᱠᱟᱱᱟ
ᱟᱪᱪᱷᱟ
ᱟᱨ ᱢᱟᱪᱷᱮᱨᱮ ᱫᱟᱜ ᱠᱚᱭ ᱠᱚᱢ ᱵᱟᱲᱟ ᱠᱮᱜᱼᱟ ᱛᱚ ᱟᱫᱚ ᱚᱱᱟ ᱤᱭᱠᱟᱹᱛᱮ ᱚᱱᱠᱟ ᱢᱟᱪᱷᱟ ᱵᱟᱝ ᱥᱟᱵ ᱫᱟᱲᱮ ᱦᱩᱭ ᱞᱮᱱᱟ ᱟᱨ ᱪᱮᱫ ᱱᱚᱜ ᱚᱭ ᱛᱮᱦᱤᱧᱟᱸᱜ ᱠᱟᱹᱴᱤᱡ ᱜᱟᱱᱮ ᱫᱟᱜ ᱠᱮᱫᱟ ᱚᱱᱟᱛᱮ ᱦᱟᱸᱜ ᱠᱟᱹᱴᱤᱡ ᱛᱷᱚᱲᱟ ᱜᱟᱱ ᱦᱟᱸᱜ ᱨᱚᱦᱚᱭ ᱦᱩᱭᱩᱜ ᱜᱮᱭᱟ ᱛᱚ ᱜᱚᱢᱠᱮ ᱢᱮᱱᱮ ᱟᱞᱤᱧ ᱛᱮ ᱥᱮᱱ ᱫᱚ ᱟᱲᱟᱜ ᱥᱟᱠᱟᱢ ᱠᱚᱫᱚ ᱡᱟᱦᱟᱱᱟᱜ ᱵᱤᱱᱟᱹ ᱥᱟᱨᱛᱮ ᱡᱟᱦᱟᱱᱟᱜ ᱚᱞ ᱟᱵᱮᱱᱟᱜ ᱯᱤᱯᱟ
ᱦᱩᱸ
ᱟ ᱢᱟᱱ ᱢᱩᱱᱜᱟ ᱱᱚᱣᱟ ᱠᱚᱫᱚ ᱢᱮᱱᱟᱜ ᱜᱮᱭᱟ ᱥᱮ ᱵᱟᱹᱱᱩᱜ ᱜᱮᱭᱟ ᱯᱮ ᱚᱱᱟ ᱠᱚᱨᱮ ᱯᱮ ᱨᱚᱦᱚᱭ ᱜᱮᱭᱟ ᱥᱮ
ᱦᱮᱸ ᱦᱮᱸ ᱦᱮᱸ ᱦᱮᱸ ᱦᱮᱸ ᱢᱩᱱᱜᱟᱹ ᱚᱱᱟ ᱠᱚᱫᱚ ᱦᱮᱱᱟᱜ ᱜᱮᱭᱟ ᱢᱟᱱᱮ ᱵᱮᱥᱤᱨ ᱵᱷᱟᱜᱽ ᱫᱚ ᱵᱟᱹᱪᱩᱜ ᱠᱚᱣᱟᱼᱟ ᱠᱤᱱᱛᱩ ᱡᱟᱦᱟᱸ ᱠᱚ ᱨᱮᱭᱟᱲ ᱢᱟᱱᱮ ᱡᱟᱦᱟᱸ ᱠᱚ ᱡᱟᱦᱟᱸ ᱠᱚ ᱢᱟᱱᱮ ᱠᱷᱩᱵ ᱠᱚᱢ ᱱᱮᱛᱟ ᱱᱮᱛᱟᱨ ᱫᱚ ᱦᱚᱲ ᱢᱩᱱᱜᱟᱹ ᱯᱷᱱᱜᱟᱹ ᱱᱮᱛᱟᱨ ᱵᱟᱠᱚ ᱡᱚᱢ ᱜᱮᱭᱟ ᱦᱮᱸ ᱥᱮ ᱵᱟᱝ ᱠᱷᱩᱵ ᱠᱚᱢ ᱞᱟᱦᱟ ᱛᱮᱠᱚ ᱡᱚᱢᱮᱫ ᱛᱟᱦᱮᱱᱟ ᱞᱟᱦᱟᱛᱮ ᱚᱲᱟᱜ ᱚᱲᱟᱜ ᱨᱮ ᱫᱟᱨᱮ ᱛᱟᱦᱮᱸ ᱠᱟᱱᱟ ᱦᱚᱲᱟᱜ ᱨᱚᱦᱚᱭᱮᱫ ᱛᱟᱦᱮᱱᱟ ᱵᱩᱜᱤ ᱛᱮ ᱦᱮᱸ ᱥᱮ ᱵᱟᱝ ᱡᱟᱛᱮ ᱚᱱᱟ ᱥᱤᱡᱤᱱ ᱨᱮ ᱩᱱᱠᱩ ᱠᱚ ᱡᱚᱢ ᱫᱟᱲᱮᱜ ᱠᱤᱱᱛᱩ ᱱᱮᱛᱟᱨ ᱱᱮᱛᱟᱨ ᱨᱮᱱ ᱦᱚᱲ ᱚᱱᱠᱟ ᱫᱚ ᱥᱩᱵᱤᱫᱷᱟ ᱵᱟᱹᱪᱩᱜ ᱠᱟᱫᱟ ᱟᱨ ᱵᱟᱠᱚ ᱨᱚᱦᱚᱭᱮᱫᱼᱟ ᱚᱱᱟ ᱠᱚ ᱦᱮᱸ ᱥᱮ ᱵᱟᱝ ᱵᱟᱠᱚ ᱢᱩᱞᱚᱣᱟᱜ ᱠᱟᱱᱟ ᱠᱤᱱᱛᱩ ᱢᱩᱞᱚ ᱫᱚᱨᱠᱟᱨ ᱡᱮᱦᱮᱛᱩ ᱚᱱᱟ ᱠᱚᱫᱚ ᱚᱱᱟ ᱠᱚᱫᱚ ᱥᱟᱠᱥᱚᱵᱽᱡᱤ ᱨᱮ ᱦᱤᱡᱩᱜᱼᱟ ᱡᱮᱦᱮᱛᱩ ᱦᱮᱸ ᱥᱮ ᱵᱟᱝ
ᱦᱳᱭ ᱦᱳᱭ
ᱛᱚ ᱚᱱᱟ ᱠᱚᱫᱚ ᱵᱟᱠᱚ ᱤᱭᱟᱹ ᱠᱟᱱᱟ
ᱜᱚᱝᱠᱮ ᱧᱮᱞ ᱵᱮᱱ ᱚᱱᱟ ᱠᱚᱫᱚ ᱟᱵᱮᱱᱟᱜ ᱡᱟᱦᱟᱸ ᱢᱟᱱ ᱥᱟᱹᱨᱩ ᱠᱚᱪᱩ ᱟᱨ ᱥᱟᱶ ᱥᱟᱶᱛᱮ ᱢᱩᱱᱜᱟᱹ ᱯᱤᱯᱟ ᱱᱚᱣᱟ ᱠᱚᱫᱚ ᱟᱹᱰᱤ ᱟᱵᱚᱣᱟᱜ ᱫᱚ ᱞᱟᱹᱠᱛᱤ ᱨᱮᱱᱟᱜ ᱡᱤᱱᱤᱥ ᱠᱟᱱ ᱜᱮᱭᱟ ᱟᱨ ᱵᱤᱱᱟ ᱥᱟᱨ ᱨᱮᱭᱟᱜ ᱡᱤᱱᱤᱥ ᱱᱤᱛᱚᱜ ᱟᱵᱚᱣᱟᱜ ᱡᱚᱢ ᱞᱟᱹᱠᱛᱤ ᱠᱟᱱᱟ ᱡᱟᱦᱟᱸ ᱞᱮᱠᱟ ᱟᱵᱚ ᱦᱚᱲᱢᱚ ᱡᱩᱫᱤ ᱵᱮᱥ ᱵᱚ ᱫᱚᱦᱚᱭᱟ ᱱᱟᱯᱟᱭ ᱵᱚ ᱫᱚᱦᱚᱭᱟ ᱡᱮᱢᱚᱱ ᱟᱵᱤᱱᱟᱜ ᱢᱩᱱᱜᱟᱹ ᱟᱲᱟᱜ ᱛᱤᱠᱤ ᱥᱮ ᱢᱩᱱᱜᱟᱹ ᱟᱲᱟᱜ ᱨᱮᱱᱟᱜ ᱨᱟᱥᱮ ᱡᱚᱢ ᱞᱮᱠᱷᱟᱱ ᱟᱵᱤᱱᱟᱜ ᱯᱮᱥᱟᱨ ᱠᱚᱦᱚᱸ ᱮᱠᱴᱩ ᱠᱚᱢᱚᱜᱼᱟ ᱰᱷᱮᱨ ᱞᱮᱱᱠᱷᱟᱱ
ᱥᱟᱶ ᱥᱟᱶᱛᱮ ᱟᱵᱤᱱᱟᱜ
ᱮᱴᱟᱜ ᱡᱟᱦᱟᱱᱟᱜ ᱠᱚ ᱦᱩᱭᱩᱜᱼᱟ
ᱦᱳᱭ
ᱚᱱᱟ ᱠᱚᱦᱚᱸ ᱟᱵᱮᱱ ᱢᱟᱱᱮ ᱱᱚᱣᱟ ᱠᱚ ᱤᱫᱤ ᱠᱟᱛᱮᱜ ᱟᱹᱰᱤ ᱟᱵᱚ ᱜᱟᱹᱟᱦᱮᱨ ᱪᱤᱱᱛᱛᱟ ᱫᱚᱨᱠᱟᱨ ᱵᱤᱱ ᱥᱟᱨ ᱛᱮ ᱱᱤᱛᱚᱜ ᱡᱚᱢ ᱫᱚᱨᱠᱟᱨ ᱠᱟᱱ ᱛᱟᱵᱚᱱᱟ
ᱦᱮᱸ ᱟᱵᱚᱣᱟᱜ ᱱᱟᱯᱟᱭᱚᱜᱼᱟ᱾ ᱚᱱᱟᱢᱟ ᱠᱟᱱ,
ᱪᱮᱜ ᱜᱚᱝᱠᱮ?
ᱪᱮᱫ ᱵᱟᱱᱩᱜ ᱛᱟᱢᱟ, ᱟᱨ ᱛᱟᱦᱚᱞᱮ ᱜᱚᱝᱠᱮ ᱟᱯᱮᱫ ᱫᱚ ᱵᱤᱨ ᱵᱩᱨᱩ ᱠᱚᱫᱚ ᱦᱮᱱᱟᱜ ᱠᱟᱜᱼᱟ ᱥᱮ ᱵᱟᱝᱟ?
ᱦᱳᱭ,
ᱵᱤᱨ ᱵᱩᱨᱩ ᱠᱚᱫᱚ ᱦᱮᱱᱟᱜ ᱠᱟᱜᱟ ᱥᱮ ᱵᱟᱝᱟ?
ᱵᱤᱨ ᱵᱩᱨᱩ ᱠᱚ ᱢᱮᱱᱟᱜ ᱜᱮᱭᱟ ᱜᱚᱝᱠᱮ᱾
ᱟᱪᱪᱷᱟ,
ᱚᱱᱠᱟ ᱫᱚ ᱵᱟᱹᱱᱩᱜᱼᱟ ᱱᱤᱝᱠᱟᱹ ᱟᱞᱮᱥ ᱛᱮᱱ ᱢᱟ ᱥᱟᱫᱷᱟᱨᱚᱱ ᱟᱸ ᱥᱚᱱᱟᱡᱷᱩᱨᱤ ᱵᱤᱨ ᱠᱚ ᱢᱮᱱᱟᱜᱼᱟ᱾ ᱚ ᱦᱟᱹᱴᱚ ᱵᱤᱨ ᱠᱚ ᱢᱮᱱᱟᱜᱼᱟ ᱢᱩᱩᱨᱩᱩᱫ ᱵᱤᱨ ᱠᱚ ᱢᱮᱱᱟᱜᱼᱟ ᱤᱱᱠᱟᱱᱟᱜ ᱵᱤᱨ, ᱠᱚ ᱢᱮᱱᱟᱜᱼᱟ ᱮᱴᱟᱜ ᱵᱤᱨ ᱠᱚᱫᱚ ᱵᱟᱹᱱᱩᱜ ᱜᱮᱭᱟ ᱟᱞᱮ ᱥᱮᱱ ᱢᱟ ᱚᱱᱠᱟ ᱥᱟᱨᱡᱚᱢ, ᱥᱮ ᱟᱨᱦᱚᱸ ᱵᱤᱨ ᱵᱩᱨᱩ ᱨᱮᱱᱟᱜ ᱡᱟᱦᱟᱸ ᱫᱟᱨᱮ ᱠᱚ ᱛᱟᱦᱮᱱ ᱜᱮᱭᱟ ᱚᱱᱟ ᱫᱟᱨᱮ ᱠᱚᱫᱚ ᱟᱞᱮᱥ ᱥᱮᱱ ᱫᱚ ᱵᱟᱹᱱᱩᱜᱼᱟ ᱟᱞᱮ ᱥᱮᱱ ᱫᱚ ᱱᱚᱝᱠᱟ ᱴᱟᱺᱰᱤ ᱫᱤᱥᱚᱢ ᱞᱮᱠᱟ ᱠᱟᱱ ᱜᱮᱭᱟ᱾ ᱟᱯᱮᱥᱮᱱ ᱫᱚ ᱵᱤᱨ ᱵᱩᱨᱩ ᱠᱚᱫᱚ ᱢᱮᱱᱟᱜ ᱜᱮᱭᱟ ᱜᱚᱝᱠᱮ?
ᱵᱤᱨ ᱵᱩᱨᱩ ᱫᱚ ᱟᱞᱮᱥᱮᱫ ᱟᱯᱮ ᱡᱟᱦᱟᱸ ᱞᱮᱠᱟ ᱟᱯᱮ ᱥᱮᱫ ᱡᱟᱦᱟᱸ ᱞᱮᱠᱟᱢ ᱞᱟᱹᱭᱠᱮᱜᱼᱟ ᱥᱮᱢ ᱟᱞᱮᱥᱮᱫ ᱜᱮ ᱚᱱᱠᱟᱜ ᱜᱮ ᱦᱮᱸ᱾ ᱟᱨ ᱢᱩᱨᱩᱜ ᱢᱩᱨᱩᱜ ᱫᱚ ᱢᱩᱨᱩᱫ ᱫᱚᱢ ᱧᱟᱢ ᱜᱮᱭᱟ ᱢᱩᱨᱩᱫ ᱫᱚ ᱛᱟᱦᱮᱱ ᱜᱮᱭᱟ ᱢᱩᱨᱩᱫ ᱦᱮᱸ᱾ ᱠᱤᱱᱛᱩ ᱚᱱᱟ ᱥᱟᱨᱡᱚᱢ ᱥᱟᱨᱡᱚᱢ ᱵᱤᱨ ᱚᱱᱟ ᱥᱟᱨᱡᱚᱢ ᱠᱚᱫᱚ ᱚᱱᱟ ᱫᱚ, ᱵᱟᱹᱪᱩᱜ ᱠᱟᱜᱼᱟ ᱠᱷᱩᱵ ᱠᱚᱢ ᱚᱱᱟ ᱠᱚᱫᱚ ᱮᱠᱪᱩᱭᱮᱞᱤ ᱡᱷᱟᱲᱠᱷᱚᱸᱰ ᱮᱞᱟᱠᱟ ᱥᱮᱫ ᱵᱮᱥᱤ ᱦᱮᱱᱟᱜ ᱟᱠᱟᱫᱟ᱾ ᱦᱮᱸ ᱥᱮ ᱟᱞᱮ ᱥᱮᱫ ᱱᱟᱠᱷᱟ ᱫᱚ ᱵᱟᱹᱪᱩᱜ ᱠᱟᱜᱼᱟ᱾
ᱦᱳᱭ᱾ ᱟᱵᱚ ᱠᱚᱨᱮ ᱢᱟ ᱵᱟᱲᱜᱮ ᱠᱚᱨᱮ ᱜᱮᱵᱚᱱ ᱨᱚᱦᱚᱭ ᱠᱟᱜᱼᱟ ᱡᱮᱢᱚᱱ ᱡᱟᱹᱱᱩᱢ ᱫᱟᱨᱮ, ᱟᱨ ᱥᱟᱶᱼᱥᱟᱶᱛᱮ ᱟᱵᱟᱨ ᱠᱟᱣᱦᱟ ᱫᱟᱨᱮ ᱠᱚ ᱢᱮᱛᱟᱜᱼᱟ ᱯᱚᱴᱟᱥ ᱫᱟᱨᱮ ᱠᱚ᱾ ᱛᱟᱦᱮᱱ ᱜᱮᱭᱟ ᱢᱤᱫ ᱵᱟᱨ ᱥᱟᱹᱜᱩᱱ ᱫᱟᱨᱮ ᱛᱟᱦᱮᱱᱟ, ᱟᱨ ᱢᱤᱫ ᱵᱟᱨ ᱢᱟᱛᱠᱚᱢ ᱫᱟᱨᱮ ᱛᱟᱦᱮᱱ ᱜᱮᱭᱟ ᱟᱵᱚ ᱫᱚ ᱚᱲᱟᱜ ᱥᱩᱨ ᱠᱚᱨᱮ ᱱᱮᱜᱼᱤᱭᱟᱹ ᱫᱟᱨᱮ ᱠᱚᱜᱮ ᱢᱮᱱᱟᱜ ᱛᱟᱵᱚᱱᱟ᱾ ᱟᱨ ᱵᱤᱨ ᱵᱚ ᱵᱮᱱᱟᱣ ᱠᱷᱟᱱ ᱫᱚ ᱟᱵᱚ ᱫᱚ ᱳᱭ ᱥᱚᱱᱟᱡᱷᱩᱨᱤ ᱨᱮᱱᱟᱜ ᱵᱤᱨ ᱵᱚ ᱵᱮᱱᱟᱣᱟ᱾ ᱮᱴᱟᱜ ᱨᱮᱱᱟᱜ ᱛᱚ ᱵᱤᱨ ᱵᱟᱹᱵᱚᱱ ᱵᱮᱱᱟᱶᱟ ᱟᱵᱚᱣᱟᱜ ᱛᱚ ᱢᱤᱫᱴᱟᱝ ᱜᱮ ᱟᱥᱟ ᱛᱟᱦᱮᱱ ᱛᱟᱵᱚᱱᱟ ᱡᱮ ᱱᱚᱣᱟ ᱠᱷᱚᱱᱟᱜ, ᱠᱤᱪᱷᱩ ᱨᱚᱡᱽᱜᱟᱨ ᱦᱩᱭᱩᱜ ᱢᱟ ᱚᱱᱟ ᱪᱤᱠᱟᱹ ᱟᱵᱚ ᱚᱱᱟ ᱵᱤᱨ ᱠᱚᱵᱚ ᱵᱮᱱᱟᱣ ᱜᱮᱭᱟ᱾ ᱟᱨ ᱚᱱᱟ ᱫᱟᱨᱮ ᱠᱚᱵᱚ ᱨᱚᱦᱚᱭ ᱜᱮᱭᱟ᱾ ᱮᱴᱟᱜ ᱠᱚᱫᱚ ᱵᱟᱵᱚᱱ ᱨᱚᱦᱚᱭ ᱜᱮᱭᱟ ᱥᱮ ᱪᱮᱫ ᱵᱮᱱ ᱢᱮᱱᱟ?
ᱦᱮᱸ, ᱡᱟᱦᱟᱱ ᱡᱮᱠᱚᱱᱳ ᱢᱟᱱᱮ ᱫᱟᱨᱮ ᱮᱵᱟᱨ ᱫᱟᱨᱮ ᱨᱚᱦᱚᱭ ᱠᱚᱫᱛᱮ ᱜᱮᱞᱮ ᱛᱚ ᱵᱟᱝᱼᱟ ᱫᱟᱨᱮ ᱢᱚᱫᱷᱮ ᱴᱷᱤᱜ ᱯᱷᱚᱞᱟᱯᱷᱚᱞ ᱧᱟᱢᱚᱜ ᱠᱟᱱᱟ ᱦᱮᱸ ᱥᱮ ᱵᱟᱝ ᱛᱟᱦᱚᱞᱮ ᱟᱢ ᱫᱚ ᱪᱟᱥᱵᱟᱥ, ᱚᱰᱮ ᱨᱚᱠᱚᱢ ᱪᱟᱥᱵᱟᱥ ᱡᱟᱦᱟᱱᱟᱜ ᱡᱟᱦᱟᱱᱟᱜ ᱡᱮᱢᱚᱱ ᱩᱯᱩ ᱚᱸᱰᱮ ᱠᱷᱚᱭ ᱵᱚ ᱡᱟᱦᱟᱱᱟᱜ ᱵᱚᱱ ᱧᱟᱢ᱾ ᱦᱮᱸ ᱥᱮ ᱵᱟᱝ? ᱛᱮ ᱢᱤᱫᱴᱮᱜ ᱢᱤᱫᱴᱮᱜ ᱡᱤᱱᱤᱥ ᱫᱚ ᱥᱚᱵᱽ ᱥᱚᱢᱚᱭ ᱧᱮᱞ ᱠᱟᱛᱮ ᱠᱟᱹᱢᱤ ᱦᱩᱭᱩᱜᱼᱟ᱾
ᱦᱩᱸ ᱦᱩᱸ, ᱟᱵᱚᱱᱟᱜ ᱧᱮᱞ ᱠᱟᱛᱮᱜ ᱟᱵᱚᱣᱟᱜ ᱡᱟᱦᱟᱱᱟᱜ ᱦᱩᱭᱩᱜᱼᱟ ᱚᱱᱟ ᱪᱤᱠᱟᱹ ᱚᱱᱠᱟ ᱵᱚ,
ᱟᱵᱚ ᱡᱟᱦᱟᱸ ᱞᱮᱠᱟ ᱥᱚᱢᱟᱡᱽ ᱵᱚᱱ ᱞᱟᱦᱟ ᱤᱫᱤᱭᱟ ᱚᱱᱠᱟᱜᱮ ᱟᱵᱚ ᱨᱮᱱ ᱜᱤᱫᱽᱨᱟᱹ ᱯᱤᱫᱽᱟᱹᱨᱟᱹ ᱠᱚ ᱞᱟᱦᱟ ᱤᱫᱤᱭᱟ ᱦᱮᱸ ᱥᱮ ᱵᱟᱝ? ᱚᱨ ᱟᱵᱚ ᱜᱮ ᱡᱩᱫᱤ ᱵᱟᱵᱚᱱ ᱪᱟᱥᱟ ᱟᱵᱚ ᱜᱮ ᱡᱩᱫᱤ ᱵᱟᱵᱚᱱ, ᱨᱚᱦᱚᱭᱟ ᱫᱟᱨᱮ ᱠᱚ ᱥᱮ ᱵᱮᱸᱜᱟᱲ ᱪᱟᱥ ᱥᱮ ᱟᱨ ᱥᱟᱠ ᱥᱚᱵᱡᱤ ᱠᱚ ᱛᱟᱦᱚᱞᱮ ᱜᱤᱫᱽᱨᱟᱹ ᱯᱤᱫᱟᱹᱨᱟᱹ ᱠᱚ ᱞᱟᱹᱭᱟ ᱵᱟᱵᱟ, ᱵᱟᱠᱚ ᱪᱟᱥ ᱠᱟᱜᱼᱟ ᱟᱞᱮ ᱪᱮᱫᱟᱜ ᱞᱮ ᱪᱟᱥᱟ ᱠᱤᱱᱛᱩ ᱦᱮᱸ ᱡᱟᱭᱜᱟ ᱡᱩᱢᱤ ᱢᱟ ᱚᱱᱠᱟ ᱜᱮ ᱛᱟᱦᱮᱱ ᱛᱟᱵᱚᱱᱟ ᱠᱤᱱᱛᱩ᱾ ᱪᱟᱥ ᱜᱮ ᱵᱟᱝ ᱦᱩᱭᱩᱜᱼᱟ ᱾ᱦᱮᱸ ᱥᱮ ᱵᱟᱝ? ᱮᱵᱟᱨ ᱟᱵᱚ ᱵᱚ ᱡᱩᱫᱤ ᱵᱚᱱ ᱚᱱᱟᱵᱚᱱ ᱚᱱᱠᱟ ᱵᱚᱱ ᱩᱫᱩᱜ ᱤᱫᱤ ᱠᱚᱣᱟ, ᱛᱟᱦᱞᱮ ᱴᱷᱤᱠ ᱩᱱᱠᱩ ᱠᱚ ᱦᱚᱸ ᱠᱚ ᱪᱟᱥ ᱤᱫᱤᱭᱟ ᱦᱮᱸ ᱥᱮ ᱵᱟᱝ
ᱦᱳᱭ ᱦᱳᱭ ᱦᱳᱭ ᱟᱵᱚ ᱵᱚᱱ ᱚᱱᱟ ᱠᱚᱵᱚᱱ ᱨᱚᱦᱚᱭ ᱞᱮᱠᱷᱟᱱ
ᱦᱩᱸ
ᱦᱮᱸ ᱟᱵᱚ ᱵᱚᱱ ᱨᱚᱦᱚᱭ ᱞᱮᱠᱷᱟᱱ ᱚᱱᱟ ᱠᱚᱨᱮ ᱡᱟᱦᱟᱸ ᱵᱚᱱ ᱠᱚᱨᱟᱣᱮᱜᱼᱟ ᱟᱸ ᱥᱮᱫᱟᱭ ᱡᱟᱦᱟᱸ ᱵᱚᱱ ᱧᱮᱞ ᱟᱹᱜᱩ ᱟᱠᱟᱫᱼᱟ ᱚᱱᱟ ᱠᱚᱜᱮ ᱟᱵᱚ ᱦᱚᱸᱵᱚᱱ ᱠᱚᱨᱟᱣ ᱤᱫᱤᱭ ᱮᱫ ᱜᱮᱭᱟ ᱟᱨ ᱚᱱᱟ ᱠᱚ ᱡᱚᱫᱤ ᱵᱟᱵᱚᱱ ᱠᱚᱨᱟᱣᱟ ᱛᱟᱦᱚᱞᱮ ᱟᱵᱚ ᱪᱮᱫ ᱵᱚ ᱪᱮᱠᱟᱹᱭ ᱜᱮᱭᱟ ᱵᱟᱝ ᱚᱞ ᱯᱟᱲᱦᱟᱣ ᱥᱮᱫ ᱟᱵᱚ ᱵᱮᱥᱼᱼ ᱵᱚ ᱚᱞ ᱯᱟᱲᱦᱟᱜ ᱠᱟᱱᱟ ᱵᱟᱝ ᱡᱟᱦᱟᱱᱟᱜ ᱜᱮ ᱵᱮᱥ ᱠᱟᱛᱮ ᱡᱟᱦᱟᱱᱟᱜ ᱵᱚᱱ ᱪᱤᱠᱟᱹᱭ ᱮᱫ ᱜᱮᱭᱟ ᱥᱮ ᱚᱲᱟᱜ ᱫᱩᱣᱟᱹᱨ ᱜᱮ ᱵᱮᱥ ᱵᱚᱱ ᱵᱮᱱᱟᱣ ᱮᱜᱼᱟ ᱟᱫᱚ ᱱᱚᱝᱠᱟ ᱢᱟ ᱪᱮᱫ ᱜᱮ ᱵᱟᱝ ᱟᱫᱚᱼᱼ ᱟᱵᱚ ᱢᱟ ᱥᱮᱭ ᱥᱮᱫᱟᱭ ᱞᱮᱠᱟ ᱦᱚᱨ ᱨᱮᱜᱮ ᱢᱮᱱᱟᱜ ᱵᱚᱱᱟ ᱚᱱᱠᱟᱱᱟᱜ ᱛᱟᱲᱟᱢ ᱰᱟᱦᱟᱨ ᱨᱮᱜᱮ ᱟᱨ ᱚᱱᱟᱼᱼ ᱠᱚᱜᱮ ᱵᱚᱱ ᱠᱟᱹᱢᱤᱭ ᱮᱫᱼᱟ ᱚᱱᱟ ᱠᱚ ᱠᱚᱜᱮ ᱵᱚᱱ ᱨᱚᱦᱚᱭ ᱮᱫᱼᱟ ᱱᱤᱭᱟᱹ ᱠᱚ ᱜᱮ ᱵᱚᱱ ᱪᱤᱠᱟᱹ ᱵᱟᱲᱟᱭ ᱮᱫᱼᱟ ᱪᱮᱫ ᱜᱚᱝᱠᱮ
ᱦᱳᱭ ᱦᱳᱭ ᱟᱫᱚ ᱛᱟᱦᱚᱞᱮ ᱜᱟᱯᱟ ᱫᱚ ᱟᱨᱚ ᱥᱮᱛᱟᱜ ᱵᱮᱱ ᱪᱟᱞᱟᱜᱼᱟ ᱛᱟᱦᱚᱞᱮ ᱠᱷᱮᱛ ᱥᱮᱫ ᱜᱮᱥᱮᱼᱼ
ᱦᱚᱸ ᱠᱷᱮᱛ ᱥᱮᱱ ᱢᱟ ᱪᱟᱞᱟᱜ ᱜᱮ ᱦᱩᱭᱩᱜᱼᱟ ᱜᱚᱝᱠᱮ ᱠᱷᱮᱛ ᱵᱟᱝ ᱪᱟᱞᱟᱣ ᱞᱮᱠᱷᱟᱱ ᱵᱚᱪᱷᱚᱨ ᱟᱹᱵᱤᱱ ᱪᱮᱫ ᱵᱤᱱ ᱡᱚᱢᱟ ᱚᱱᱟ ᱜᱮᱛᱚ ᱟᱵᱚᱣᱟᱜ ᱟᱥᱚᱞ ᱫᱷᱚᱱ ᱫᱚ ᱟᱨ ᱫᱤᱠᱩ ᱯᱩᱥᱤ ᱠᱷᱟᱱ ᱫᱚᱼᱼ ᱟᱠᱚᱣᱟᱜ ᱪᱮᱫ ᱠᱚ ᱪᱤᱠᱟᱹᱭᱟ ᱡᱮ ᱵᱟᱝ ᱠᱟᱹᱢᱤᱭ ᱟᱠᱚ ᱟᱵᱚ ᱞᱮᱠᱟ ᱛᱚ ᱩᱱᱠᱩ ᱛᱚ ᱚᱱᱠᱟ ᱵᱟᱠᱚ ᱡᱚᱢ ᱜᱮᱭᱟ ᱟᱵᱚ ᱫᱚ ᱫᱚᱢᱮ ᱵᱚᱱ ᱡᱚᱢ ᱜᱮᱭᱟ ᱟᱵᱚ ᱫᱚ ᱥᱟᱸᱜᱮ ᱵᱚ ᱡᱚᱢ ᱜᱮᱭᱟ ᱡᱚᱢ ᱜᱮᱭᱟ ᱵᱚ ᱟᱨ ᱚᱱᱠᱟ ᱦᱚᱸᱼᱼ ᱠᱟᱹᱢᱤ ᱦᱚᱸᱵᱚ ᱠᱟᱹᱢᱤ ᱜᱮᱭᱟ ᱢᱮᱱ ᱠᱷᱟᱱ ᱟᱵᱚᱣᱟᱜ ᱚᱲᱟᱜ ᱫᱩᱭᱟᱹᱨ ᱫᱚ ᱱᱤᱛ ᱦᱚᱸ ᱵᱟᱵᱚᱱ ᱵᱚᱫᱚᱞ ᱫᱟᱲᱮᱭᱟᱜ ᱠᱟᱱᱟ ᱜᱚᱝᱠᱮ ᱪᱮᱜ ᱨᱮᱵᱚᱼᱼ ᱪᱤᱠᱟᱹ ᱛᱮᱵᱚ ᱵᱚᱫᱚᱞᱟ ᱢᱟᱥᱮ ᱟᱵᱮᱱ ᱞᱟᱹᱭ ᱵᱮᱱ ᱠᱟᱹᱴᱤᱡ ᱱᱚᱣᱟ ᱨᱮᱱᱟᱜ ᱫᱤᱥ ᱦᱩᱫᱤᱥ ᱠᱚ ᱠᱟᱹᱴᱤᱡ
ᱵᱚᱫᱚᱞ ᱫᱚ ᱮᱱᱠᱷᱟᱱ ᱫᱚ ᱵᱚᱫᱚᱞ ᱫᱚ ᱫᱚᱨᱠᱟᱨ ᱜᱮ ᱦᱮᱸ ᱥᱮ ᱵᱟᱝ ᱮᱵᱟᱨᱮ ᱵᱚᱫᱚᱞ ᱠᱚᱨᱛᱮ ᱜᱮᱞᱮᱼᱼ ᱵᱚᱫᱚᱞ ᱠᱚᱨᱛᱮ ᱜᱮᱞᱮ ᱟᱵᱚᱣᱟᱜ ᱪᱟᱥ ᱵᱟᱥ ᱵᱟᱜᱤ ᱦᱩᱭᱩᱜᱼᱟ ᱦᱮᱸ ᱥᱮ ᱵᱟᱝ ᱪᱟᱥ ᱵᱟᱥ ᱥᱮᱫ ᱚᱱᱟ ᱢᱤᱫ ᱥᱮᱫ ᱢᱤᱫ ᱥᱮᱱᱼᱼ ᱟᱢ ᱡᱚᱫᱤ ᱢᱤᱫ ᱥᱮᱫ ᱡᱟᱦᱟᱱᱟᱜ ᱡᱩᱫᱤᱢ ᱮᱪᱤᱵᱟ ᱛᱚ ᱟᱢ ᱫᱚᱼᱼ ᱟᱸ ᱠᱤᱪᱷᱩ ᱡᱤᱱᱤᱥ ᱫᱚ ᱵᱟᱹᱜᱤ ᱦᱩᱭᱩᱜ ᱛᱟᱢᱟ ᱦᱮᱸᱛᱚ ᱮᱵᱟᱨᱮ ᱪᱟᱥ ᱠᱚᱨᱛᱮ ᱜᱮᱞᱮ ᱪᱟᱥ ᱠᱚᱼᱼ ᱛᱮ ᱜᱮᱞᱮ ᱟᱢ ᱟᱢ ᱱᱤᱡᱮᱨ ᱢᱟᱱᱮ ᱢᱟᱱᱮ ᱚᱲᱟᱜ ᱫᱩᱣᱟᱹᱨ ᱩᱱᱫᱚ ᱵᱟᱢ ᱰᱮᱵᱷᱞᱚᱯ ᱫᱟᱲᱮᱭᱟᱜᱼᱟ ᱦᱮᱸ ᱟᱢᱫᱚ ᱱᱤᱡᱮᱨ ᱥᱚᱠ ᱥᱩᱠ ᱥᱟᱱᱛᱤ ᱛᱮᱢ ᱡᱚᱢ ᱫᱟᱲᱮᱭᱟᱜᱼᱟ ᱦᱮᱸ ᱡᱚᱢ ᱨᱮ ᱫᱚ ᱠᱳᱱᱳ ᱠᱚᱥᱴᱚ ᱜᱮ ᱵᱟᱝ ᱦᱩᱭᱩᱜ ᱛᱟᱢᱟ ᱠᱤᱱᱛᱩ ᱚᱱᱮ ᱚᱲᱟᱜ ᱥᱮᱫ ᱫᱚ ᱛᱷᱚᱲᱟ ᱰᱤᱞᱟᱹᱜ ᱛᱟᱢᱟ ᱚᱲᱟᱜ ᱥᱮᱫ ᱫᱚ ᱵᱟᱝ ᱵᱮᱥᱤ ᱫᱚ ᱟᱹᱠᱷᱨᱤᱧ ᱡᱩᱫᱤᱼᱼ ᱥᱟᱵ ᱠᱟᱜ ᱢᱮ ᱟᱢ ᱡᱩᱫᱤ ᱡᱚᱢ ᱡᱚᱢ ᱞᱟᱹᱜᱤᱫ ᱦᱚᱸ ᱦᱩᱲᱩ ᱢᱟᱱᱮᱢ ᱪᱟᱥᱟ ᱥᱟᱵ ᱠᱟᱜ ᱢᱮ ᱦᱩᱲᱩᱧ ᱨᱚᱦᱚᱭ ᱟᱠᱟᱫᱟ ᱵᱟᱨ ᱯᱮ ᱠᱷᱮᱛ ᱴᱷᱤᱠ ᱜᱮᱭᱟ ᱛᱚ ᱚᱱᱟ ᱵᱟᱨ ᱯᱮ ᱠᱷᱮᱛ ᱢᱚᱫᱽᱫᱷᱮ ᱫᱚ ᱡᱚᱛᱚ ᱵᱟᱹᱧ ᱟᱠᱷᱨᱤᱧ ᱫᱟᱲᱮᱭᱟᱜᱼᱟ ᱦᱮᱸ ᱥᱮ ᱵᱟᱝ
ᱦᱳᱭ
ᱚᱱᱟ ᱢᱚᱫᱷᱮ ᱠᱤᱪᱷᱩ ᱡᱚᱢ ᱦᱚᱸᱧ ᱡᱚᱢᱟ ᱠᱤᱪᱷᱩ ᱟᱹᱠᱷᱨᱤᱧ ᱦᱚᱸᱧ ᱟᱹᱠᱷᱨᱤᱧᱟ ᱡᱩᱫᱤ ᱤᱧᱟᱹᱜ ᱥᱮᱨᱚᱠᱚᱢ ᱥᱚᱢᱚᱥᱟ ᱦᱩᱭᱩᱜ ᱠᱷᱟᱡ ᱦᱮᱸ ᱥᱮ ᱵᱟᱝ ᱮᱵᱟᱨᱮ ᱮᱵᱟᱨᱮᱼᱼ ᱮᱵᱟᱨᱮ ᱚᱱᱠᱟ ᱠᱚᱨᱛᱮ ᱜᱮᱞᱮ ᱟᱢᱟᱜ ᱫᱚᱢᱮ ᱫᱚᱢᱮ ᱡᱟᱭᱜᱟ ᱡᱚᱢᱤ ᱛᱟᱦᱮᱱ ᱛᱟᱢᱟ ᱛᱚᱵᱮ ᱠᱷᱟᱱ ᱜᱮ ᱟᱢ ᱫᱚ ᱚᱲᱟᱜ ᱦᱚᱢ ᱰᱮᱵᱷᱞᱚᱯ ᱫᱟᱲᱮᱭᱟᱜᱼᱟ ᱵᱟᱠᱷᱟᱱᱼᱼ ᱵᱟᱠᱷᱟᱡ ᱫᱚ ᱵᱟᱠᱷᱟᱡ ᱫᱚ ᱚᱲᱟᱜ ᱫᱚ ᱯᱩᱨᱟ ᱟᱵᱚ ᱫᱚ ᱠᱷᱩᱵ ᱫᱚ ᱠᱚᱢ ᱵᱚᱱ ᱰᱮᱵᱷᱞᱚᱯ ᱮᱫᱟ ᱮᱠᱷᱚᱱ ᱫᱚ ᱧᱮᱞᱮᱫ ᱠᱚ ᱜᱮᱭᱟᱹᱧ ᱛᱚ ᱰᱮᱵᱷᱞᱚᱯ ᱠᱚᱨᱛᱮ ᱜᱮᱞᱮ ᱚᱱᱮ ᱛᱚ ᱚᱱᱮᱼᱼ ᱪᱟᱥ ᱵᱟᱹᱜᱤ ᱦᱩᱭᱩᱜ ᱛᱟᱵᱚᱱᱟ ᱟᱵᱚᱣᱟᱜ ᱫᱚ ᱟᱨ ᱪᱟᱥ ᱵᱟᱵᱚᱱ ᱵᱟᱹᱜᱤ ᱫᱟᱲᱮᱭᱟᱜᱼᱟ ᱵᱟᱹᱜᱤ ᱠᱷᱟᱱ ᱫᱚ ᱵᱟᱝ ᱜᱟᱱᱚᱜᱼᱟ ᱦᱮᱸ ᱥᱮ ᱵᱟᱝ? ᱟᱵᱚ ᱡᱩᱫᱤ ᱴᱟᱠᱟ ᱯᱚᱭᱥᱟ ᱛᱮᱦᱚᱸ ᱮᱴᱟᱜᱟᱜ
ᱦᱮᱸ ᱢᱮᱱᱮ ᱟᱞᱤᱧ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮ-ᱟ ᱡᱟᱦᱟᱸ ᱫᱚ ᱟᱵᱮᱱ ᱵᱮᱱ ᱢᱮᱱ ᱠᱮᱜᱼᱟ ᱪᱟᱥ ᱠᱟᱛᱮᱫ ᱫᱚ ᱟᱵᱚ ᱫᱚ ᱚᱲᱟᱜ ᱫᱩᱣᱟᱹᱨ ᱥᱮ ᱟᱵᱚᱣᱟᱜ ᱞᱩᱜᱲᱤᱡ ᱞᱟᱯᱚ ᱥᱮ ᱱᱚᱣᱟ ᱠᱚᱫᱚ ᱵᱟᱵᱚᱱ ᱵᱚᱫᱚᱞ ᱫᱟᱲᱮᱭᱟᱜ ᱜᱮᱭᱟ, ᱟᱵᱚ ᱡᱩᱫᱤ ᱵᱚᱱ ᱵᱚᱫᱚᱞ ᱠᱷᱟᱱ ᱫᱚ ᱥᱟᱹᱨᱤ ᱜᱮ ᱟᱵᱚ ᱫᱚ ᱠᱟᱹᱢᱤ ᱪᱟᱞᱟᱜ ᱦᱩᱭᱩᱜ ᱛᱟᱵᱚᱱᱟ, ᱚᱞ ᱯᱟᱲᱦᱟᱣ ᱠᱟᱛᱮ ᱢᱟ ᱪᱮᱫ ᱵᱟᱵᱚᱱ ᱪᱮᱠᱟ ᱫᱟᱲᱮᱭᱟᱜᱼᱟ, ᱛᱟᱦᱚᱞᱮ ᱵᱟᱦᱨᱮ ᱫᱤᱥᱚᱢ ᱠᱟᱹᱢᱤ ᱟᱹᱜᱩ ᱠᱟᱛᱮ ᱨᱚᱡᱽᱜᱟᱨ ᱦᱤᱡᱩᱜᱼᱟ᱾ ᱟᱨ ᱡᱟᱦᱟᱸ ᱵᱮᱱ ᱞᱟᱹᱭ ᱠᱮᱜᱼᱟ ᱟᱹᱰᱤ ᱵᱮᱥᱴ ᱠᱟᱛᱷᱟ ᱡᱟᱦᱟᱸ ᱫᱚ ᱟᱨ ᱟᱹᱵᱤᱱ ᱥᱟᱸᱜᱮ ᱡᱚᱢᱤ ᱡᱟᱭᱜᱟ ᱛᱟᱦᱮᱸ ᱞᱮᱱᱠᱷᱟᱱ ᱦᱚᱭᱛᱳ ᱚᱸᱰᱮ ᱰᱷᱮᱨ ᱜᱟ ᱵᱮᱱ ᱨᱚᱦᱚᱭᱟ ᱥᱮ ᱪᱟᱥᱟ᱾ ᱟᱨ ᱪᱟᱥ ᱠᱟᱛᱮ ᱚᱱᱟ ᱨᱮᱱᱟᱜ ᱯᱚᱭᱥᱟ ᱠᱚ ᱚᱲᱟᱜ ᱨᱮᱵᱮᱱ ᱞᱟᱜᱟᱣᱟ᱾ ᱚᱱᱟ ᱯᱚᱭᱥᱟ ᱠᱚᱛᱮ ᱟᱵᱮᱱᱟᱜ ᱦᱮᱸ ᱟᱵᱤᱱᱟᱜ ᱚᱱᱟ ᱯᱚᱭᱥᱟ ᱠᱚᱛᱮ ᱚᱲᱟᱜ ᱫᱩᱣᱟᱹᱨ ᱵᱷᱟᱞᱤᱭᱟᱵᱮᱱ, ᱞᱩᱜᱽᱲᱤᱡ ᱞᱟᱯᱚᱜ ᱟᱵᱮᱱ, ᱡᱚᱢ ᱧᱩ ᱵᱮᱱ ᱵᱷᱟᱹᱞᱮᱭᱟ, ᱟᱹᱰᱤ ᱫᱟᱢᱟᱱ ᱠᱟᱛᱷᱟ ᱵᱮᱱ ᱞᱟᱹᱭ ᱠᱮᱜᱼᱟ᱾
ᱠᱤᱱᱛᱩ ᱮᱵᱟᱨᱮ ᱮᱵᱟᱨᱮ ᱚᱱᱟ ᱠᱚᱨᱛᱮ ᱜᱮᱞᱮ ᱟᱢ ᱟᱢᱟᱜ ᱡᱟᱭᱜᱟ ᱡᱚᱢᱤ ᱡᱩᱫᱤ ᱛᱟᱦᱮᱱ ᱛᱟᱢ ᱨᱮᱦᱚᱸ ᱟᱢᱚᱨᱮᱱ ᱠᱟᱹᱢᱤ ᱦᱚᱲ ᱪᱟᱹᱭ, ᱦᱮᱸ ᱥᱮ ᱵᱟᱝ?
ᱦᱳᱭ᱾
ᱠᱟᱹᱢᱤ ᱦᱚᱲ ᱪᱟᱭ, ᱮᱵᱟᱨᱮ ᱮᱠᱞᱟ ᱛᱮᱫᱚ ᱵᱟᱢ ᱠᱟᱹᱢᱤ ᱫᱟᱲᱮᱭᱟᱜᱼᱟ, ᱫᱟᱫᱟ ᱫᱟᱫᱟ ᱵᱚᱭᱦᱟ ᱛᱟᱠᱚ ᱠᱚ ᱛᱟᱦᱮᱱᱟ᱾ ᱠᱩ ᱡᱩᱫᱤ ᱜᱚᱲᱚ ᱥᱚᱯᱚᱦᱚᱫ ᱠᱚ ᱮᱢᱟᱢᱟ ᱮᱱᱠᱷ ᱠᱷᱟᱱ ᱡᱩᱫᱤ ᱦᱩᱭᱩᱜᱼᱟ ᱵᱟᱠᱟᱱ ᱟᱢ ᱫᱚ ᱮᱠᱞᱟ ᱛᱮᱫᱚ ᱦᱩᱭ ᱦᱚᱸ ᱵᱟᱝ ᱦᱩᱭᱩᱜᱼᱟ ᱩᱱᱟᱜ
ᱦᱩᱸ ᱦᱩᱸ ᱦᱩᱸ᱾ ᱡᱟᱦᱟᱸ ᱵᱮᱱ ᱞᱟᱹᱭ ᱠᱮᱜᱼᱟ ᱜᱚᱝᱠᱮ ᱱᱤᱛᱳᱜ ᱠᱟᱹᱢᱤ ᱦᱩᱭᱩᱜᱼᱟ᱾ ᱡᱮᱢᱚᱱ ᱮᱠᱞᱟ ᱛᱮᱫᱚ ᱢᱮᱱᱮᱫᱼᱟ ᱵᱮᱱ ᱵᱟᱝ ᱠᱟᱹᱢᱤ-ᱟ᱾ ᱱᱤᱛᱚᱜ ᱥᱟᱹᱨᱤ ᱜᱮ ᱜᱚᱝᱠᱮ ᱱᱤᱛᱚᱜ ᱦᱚᱜᱼᱚᱭ ᱡᱮ ᱫᱟᱜ ᱠᱮᱜ-ᱟᱭ ᱦᱩᱲᱩ ᱨᱚᱦᱚᱭ ᱠᱚᱨᱮ ᱠᱟᱹᱲᱢᱤ ᱠᱚ ᱢᱩᱱᱤᱥ ᱛᱚ ᱯᱟᱸᱡᱟ ᱠᱟᱛᱮᱫ ᱵᱟᱠᱚ ᱧᱟᱢᱚᱜ ᱠᱟᱱᱟ᱾ ᱡᱚᱛᱚ ᱦᱚᱲᱠᱚ ᱞᱟᱹᱭᱮᱫᱼᱟ ᱟᱞᱮᱭᱟᱜ ᱞᱮ ᱨᱚᱦᱚᱭᱮᱫᱼᱟ, ᱟᱞᱮᱭᱟᱜ ᱞᱮ ᱨᱚᱦᱚᱭᱮᱫᱼᱟ᱾ ᱦᱟᱱᱤ ᱢᱮᱱᱮᱫᱼᱟ ᱟᱞᱮᱭᱟᱜ, ᱡᱚᱛᱚ ᱦᱚᱲ ᱠᱚ ᱢᱮᱱᱮᱫᱼᱟ ᱟᱞᱮᱭᱟᱜ ᱞᱮ ᱨᱚᱦᱚᱭᱮᱫᱼᱟ, ᱛᱚ ᱱᱚᱝᱠᱟ ᱨᱮᱫᱚ ᱚᱠᱚᱭ ᱦᱚᱲ ᱵᱮᱱ ᱧᱟᱢᱮᱭᱟ ᱥᱮ ᱥᱟᱸᱜᱮ ᱡᱟᱭᱜᱟ ᱛᱟᱦᱮᱸ ᱞᱮᱠᱷᱟᱱ ᱵᱮᱱ ᱨᱚᱦᱚᱭᱟ᱾ ᱪᱤᱠᱟ ᱠᱟᱛᱮᱜ ᱵᱮᱱ ᱨᱚᱦᱚᱭᱟ ᱩᱱᱟᱹᱜ ᱜᱟᱱ ᱟᱵᱮᱱ ᱢᱟ ᱟ ᱠᱚᱢ ᱜᱮᱭᱟᱵᱮᱱ ᱚᱲᱟᱜ ᱨᱮ᱾ ᱦᱚᱲ, ᱛᱟᱦᱚᱞᱮ ᱩᱱᱟᱹᱜ ᱜᱟᱱ ᱥᱟᱸᱜᱮ ᱦᱚ ᱡᱚᱢᱤ ᱠᱚᱫᱚ ᱚᱠᱟᱨᱮᱵᱮᱱ ᱨᱚᱦᱚᱭᱟ ᱥᱮ ᱡᱟᱭᱜᱟ ᱫᱚ ᱚᱠᱟᱨᱮᱵᱮᱱ ᱪᱤᱠᱟᱹᱭᱟ᱾ ᱟᱨ ᱱᱤᱛᱳᱜ ᱦᱚᱲ ᱵᱟᱠᱚ ᱧᱟᱢᱚᱜ ᱠᱟᱱ ᱜᱮᱭᱟ, ᱦᱚᱲ ᱱᱤᱛᱚᱜᱜ ᱢᱟ ᱡᱚᱢᱟᱜ ᱠᱚ ᱯᱩᱨᱟᱹ ᱠᱚ ᱧᱟᱢᱮᱫᱼᱟ ᱥᱮ᱾ ᱜᱚᱴᱟᱭ ᱜᱮ᱾
ᱦᱩᱸ ᱟᱨ ᱟᱨ ᱮᱸ ᱟᱨᱦᱚᱸ ᱢᱤᱫᱴᱮᱱ ᱠᱟᱛᱷᱟ ᱦᱩᱭᱱᱟ ᱜᱚᱝᱠᱮ ᱡᱮ ᱞᱟᱦᱟ ᱛᱮᱱ ᱠᱩᱸ ᱞᱟᱦᱟ ᱛᱮᱱ ᱠᱩᱸ ᱡᱟᱦᱟᱸᱭ ᱠᱚ ᱛᱟᱦᱮᱸ ᱠᱟᱱᱟ ᱟᱵᱩᱸ ᱟᱵᱩᱸ ᱟᱵᱚᱨᱮᱱ ᱡᱟᱦᱟᱸᱭ ᱞᱟᱹᱴᱩ ᱦᱚᱲ ᱠᱚ, ᱞᱟᱦᱟᱛᱮ ᱱᱟᱠᱩᱸ ᱦᱮᱸ᱾ ᱛᱚᱠᱷᱚᱱ ᱫᱚ ᱛᱚᱠᱷᱚᱱ ᱫᱚ ᱪᱮᱫ ᱛᱟᱦᱮᱸ ᱠᱟᱱᱟ ᱛᱚᱠᱷᱚᱱ ᱫᱚ ᱪᱟᱥᱵᱟᱥ ᱫᱚ ᱵᱮᱥᱤ ᱛᱟᱦᱮᱸ ᱠᱟᱱᱟ ᱱᱚᱝᱠᱟ ᱴᱟᱠᱟ ᱯᱚᱭᱥᱟ ᱨᱮᱱᱟᱜ ᱚᱵᱷᱟᱵ ᱫᱚ ᱩᱱᱟᱹᱜ ᱫᱚ ᱵᱟᱝ ᱛᱟᱦᱮᱸ ᱠᱟᱱᱟ᱾ ᱦᱮᱸᱥᱮ ᱵᱟᱝ ᱟᱨ ᱱᱮᱛᱟᱨ ᱫᱚ ᱵᱤᱥᱤ ᱴᱟᱠᱟ ᱯᱚᱭᱥᱟ ᱨᱮᱱᱟᱜ ᱚᱵᱷᱟᱵ ᱢᱮᱱᱟ᱾ ᱪᱟᱥᱵᱟᱥ ᱫᱚ ᱟᱫᱚ ᱠᱷᱩᱵ ᱠᱚᱢ, ᱪᱟᱥᱵᱟᱥ ᱩᱱᱠᱩ ᱡᱟᱦᱟᱸᱭ ᱟᱠᱚᱣᱟᱜ ᱜᱮᱠᱚ ᱪᱟᱥ ᱫᱟ᱾ ᱡᱟᱦᱟᱸᱭ ᱞᱟᱹᱴᱩ ᱦᱚᱲ ᱡᱟᱦᱟᱸᱭᱟᱜ ᱯᱷᱟᱢ ᱦᱮᱱᱟᱜ ᱠᱟᱜ-ᱥ, ᱞᱟᱹᱴᱩ ᱦᱮᱸ᱾ ᱡᱟᱦᱟᱸᱭᱟᱜ ᱫᱚᱢᱮ ᱠᱤᱪᱷᱩ ᱦᱮᱱᱟᱜ ᱠᱟᱜ-ᱟ ᱩᱱᱤ ᱪᱟᱥ ᱫᱟ ᱩᱱᱤᱭ ᱫᱚᱦᱚ ᱠᱟᱫ ᱠᱚᱣᱟ᱾ ᱠᱟᱹᱢᱤ ᱢᱟ ᱚᱸᱰᱮ ᱪᱟᱥ ᱦᱩᱭᱩᱜ ᱠᱟᱱᱟ ᱟᱨᱟᱢ ᱥᱮ ᱠᱤᱱᱛᱩ ᱟᱵᱩ ᱞᱮᱠᱟ ᱫᱚ ᱚᱠᱚᱭ ᱦᱚᱲ ᱫᱚ ᱵᱟᱠᱚ ᱪᱟᱥ ᱫᱟ᱾ ᱱᱮᱛᱟᱨ ᱫᱚ ᱥᱟᱨ ᱠᱚᱛᱮ ᱠᱚ ᱤᱨ ᱫᱟ ᱡᱟᱦᱟᱸ ᱠᱩᱸ ᱥᱟᱨ ᱠᱚᱢ ᱫᱤᱱ ᱨᱮ ᱚᱱᱟ ᱫᱟᱨᱮ ᱦᱟᱨᱟᱜ ᱠᱟᱱᱟ, ᱚᱱᱟ ᱯᱷᱚᱞᱮ ᱮᱢ ᱫᱟ᱾ ᱛᱚ ᱚᱱᱟ ᱫᱚ ᱚᱱᱠᱟᱱᱟᱜ ᱮᱢᱚᱱ ᱮᱢᱚᱱ ᱥᱟᱨ ᱛᱩᱫ ᱠᱟᱱᱟ ᱜᱚᱝᱠᱮ ᱡᱮ ᱟᱢ ᱚᱱᱟ ᱫᱚ ᱵᱟᱨ ᱫᱤᱱ ᱛᱮᱜᱮ ᱟᱢᱟᱜ ᱯᱷᱚᱞ ᱦᱩᱭᱩᱜ ᱛᱟᱢᱟ, ᱦᱮᱸ ᱥᱮ ᱵᱟᱝ? ᱟᱨ ᱟᱵᱚ ᱫᱚ ᱱᱮᱪᱟᱨᱮᱞ ᱟᱵᱚ ᱫᱚ ᱟᱵᱚ ᱫᱚ ᱡᱮᱨᱚᱠᱚᱢ ᱥᱚᱢᱚᱭ ᱞᱟᱜᱟᱜᱼᱟ ᱥᱮᱨᱚᱠᱚᱢ ᱟᱵᱩ ᱤᱭᱟᱹ ᱛᱮᱵᱚᱱ ᱪᱟᱥ ᱠᱟᱱᱟ ᱟᱨ ᱞᱟᱦᱟ ᱛᱮᱫᱚ ᱩᱱᱟᱹᱜ ᱯᱚᱭᱥᱟ ᱨᱮᱱᱟᱜ ᱚᱵᱷᱟᱵᱽ ᱦᱩᱸ
ᱡᱚᱭᱵᱚ ᱥᱟᱨ ᱱᱚᱣᱟ ᱥᱟᱨ,